ᱦᱮᱞᱳ
ᱦᱮᱞᱳ
ᱦᱩᱸ ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ ᱾
ᱚ ᱚᱸᱰᱮ ᱩᱱᱠᱤᱱ ᱦᱚᱜᱼᱚᱭ ᱫᱩᱲᱩᱵ ᱠᱟᱱᱟᱹᱧ ᱵᱟᱭᱨᱮ ᱨᱮᱜᱮ ᱩᱱᱠᱤᱱ ᱠᱤᱱ ᱚᱲᱟᱜ ᱪᱟᱞᱟᱣ ᱱᱟᱠᱤᱱ ᱛᱚ ᱠᱟᱹᱢᱤ ᱦᱩᱭᱮᱱ ᱛᱟᱹᱠᱤᱱᱟ ᱪᱟᱞᱟᱣ ᱱᱟᱠᱤᱱ ᱟᱫᱚᱠᱤᱱ ᱩᱫᱩᱜ ᱵᱟᱲᱟ ᱦᱚᱴᱚ ᱫᱤᱧᱟ ᱡᱮ ᱱᱤᱭᱟᱹ ᱠᱚ ᱡᱤᱱᱤᱥ ᱱᱚᱸᱰᱮ ᱫᱚᱠᱟᱱ ᱨᱮ ᱯᱷᱮᱨᱚᱛ ᱦᱚᱴᱟ ᱠᱟᱜ ᱢᱮ ᱱᱤᱭᱟᱹ ᱪᱮᱠᱟ ᱦᱩᱭᱩᱜᱼᱟ ᱵᱟᱝ ᱪᱮᱠᱟ ᱦᱩᱭᱩᱜᱼᱟ ᱚᱱᱟ ᱠᱤᱱ ᱫᱩᱜ ᱵᱟᱲᱟ
ᱪᱮ ᱨᱚᱝ
ᱦᱮᱸ ᱠᱟᱹᱴᱤᱡ ᱢᱟᱨᱟᱝ ᱵᱟᱨ ᱰᱤᱵᱟᱹ ᱚᱱᱟ ᱢᱟᱱᱮ ᱨᱚᱝ ᱵᱟᱹᱲᱛᱤ ᱠᱟᱱᱟ ᱛᱠᱤᱱ ᱢᱮᱱᱫᱟ ᱛᱟᱚᱞᱮ ᱜᱟᱯᱟ ᱥᱮᱫ ᱦᱟᱸᱜ ᱤᱫᱤᱴᱚ ᱠᱟᱜ ᱢᱮ ᱟᱫᱚᱧ ᱫᱟ ᱴᱷᱤᱠ ᱜᱮᱭᱟ ᱤᱫᱤ ᱚᱴᱚᱠᱟᱜ ᱦᱩᱭᱩᱜᱼᱟ
ᱦᱮᱸ ᱯᱷᱮᱨᱚᱛ ᱞᱮᱱᱠᱷᱟᱱ ᱛᱚ ᱥᱮᱭ ᱛᱚ ᱮᱢᱱᱤ ᱛᱮ ᱮᱠᱷᱚᱱ ᱡᱩᱤ ᱫᱚᱨᱠᱟᱨ ᱵᱟᱱᱩᱜ ᱛᱟᱢᱟ ᱦᱟᱝᱸ ᱛᱟᱦᱞᱮ ᱚᱱᱟ ᱞᱟᱹᱜᱤᱫ ᱯᱚᱭᱥ ᱠᱚ ᱮᱢᱚᱜᱼᱟ ᱟᱫᱚ ᱨᱤᱴᱟᱱ ᱱᱚᱣᱟ ᱫᱚᱠᱚ ᱦᱟᱛᱟᱣ ᱟᱛᱚ ᱚᱱᱟ ᱫᱚ ᱚᱱᱟ ᱱᱤᱭᱮ ᱚᱥᱩᱵᱤᱫᱟ ᱵᱟᱹᱱᱩᱜᱼᱟ ᱾
ᱠᱚᱢᱯᱞᱤᱴ ᱠᱟᱱᱟ ᱛᱚ ᱥᱮᱭ ᱟᱫᱚ ᱨᱚᱝ ᱵᱚᱞᱛᱮ ᱫᱚ ᱟᱫᱚ ᱠᱟᱞᱚᱢ ᱥᱟᱛᱟᱢ ᱥᱮᱫ ᱚᱱᱟ ᱯᱟᱹᱪᱨᱤ ᱟᱨ ᱤᱭᱟᱹ ᱚᱲᱟᱜ ᱵᱟᱭᱨᱮ
ᱥᱤᱞᱯᱤᱝ ᱢᱤᱞᱯᱤ ᱡᱚᱛᱚ ᱨᱚᱝ ᱦᱳᱭ ᱠᱟᱱᱟ?
ᱡᱚᱛᱚ ᱥᱤᱞᱯᱤᱝ ᱚᱲᱟᱜ ᱨᱮᱱᱟᱜ ᱯᱩᱱᱭᱟ ᱥᱤᱞᱯᱤᱧ ᱚᱲᱟᱜ ᱨᱮᱱᱟᱜ ᱯᱟᱸᱪᱴᱤ ᱥᱤ ᱼᱼ ᱯᱤᱝ ᱟᱨ ᱱᱚᱰᱮ ᱵᱟᱭᱨᱮ ᱢᱮᱱ ᱜᱮᱴ ᱵᱟᱛᱷᱨᱩᱢ ᱡᱚᱛᱚ ᱡᱚᱛᱚ ᱦᱳᱭ ᱠᱟᱱᱟ ᱾
ᱟᱨ ᱥᱞᱯᱤᱝ ᱫᱚ ᱮᱠᱷᱮᱱ ᱡᱚ ᱡᱚ ᱡᱚᱛᱚᱜᱮ ᱥᱚᱱᱟᱡᱷᱩᱨᱤ ᱨᱮᱭᱟᱜ ᱜᱮ?
ᱥᱚᱱᱟᱡᱷᱩᱨᱤ ᱨᱮᱱᱟᱜ ᱫᱚ ᱵᱟᱝ ᱛᱚ ᱮᱠᱷᱮᱱ ᱤᱭᱟᱹ ᱜᱟᱢᱟᱞ ᱾
ᱜᱢᱟᱞ ᱜᱟᱢᱟᱞ ᱫᱚ ᱚᱠᱟ ᱚᱠᱟ ᱨᱮᱯᱮ ᱧᱟᱢ ᱠᱮᱫᱟ ᱜᱢᱟᱞ ᱫᱚ?
ᱱᱩᱠᱤᱱ ᱵᱟᱝ ᱫᱚ ᱨᱟᱡᱟ ᱢᱮᱞᱟ ᱵᱟᱝ ᱫᱚ ᱤᱭᱟᱹ ᱚᱱᱟ ᱫᱩᱨᱞᱚᱵᱯᱩᱨ ᱚᱠᱟ ᱥᱮᱫ ᱠᱷᱚᱡ ᱪᱩᱠᱤᱱ ᱟᱹᱜᱩ ᱞᱮᱫ ᱤᱧ ᱢᱟ ᱛᱚᱠᱷᱚᱱ ᱢᱟ ᱢᱮᱥ ᱨᱮᱜᱤᱧ ᱛᱟᱦᱮᱱ ᱠᱟᱱ ᱛᱟᱦᱮᱱ ᱾ ᱫᱩᱣᱟᱹᱨ ᱠᱚᱫᱚ ᱵᱷᱟᱞᱮ ᱜᱮᱭ ᱵᱮᱱᱟᱣ ᱠᱟᱫᱟ ᱵᱮᱱᱟᱣ ᱫᱚ ᱾ ᱰᱤᱡᱟᱭᱤᱱ ᱠᱚᱦᱚ ᱫᱟᱨᱩᱱ ᱰᱤᱡᱟᱭᱤᱱ ᱢᱮᱱᱟᱜᱼᱟ ᱾ ᱰᱤᱡᱟᱭᱤᱱ ᱫᱚ ᱤᱧ ᱜᱮᱛᱚ ᱯᱷᱳᱴᱳ ᱠᱟᱛᱮᱧ ᱠᱩᱞ ᱞᱮᱫᱮ ᱛᱟᱦᱮᱱᱟ ᱜᱩᱜᱩᱞ ᱠᱷᱚᱡ ᱾ ᱯᱷᱳᱴᱳ ᱦᱟᱛᱟᱣ ᱠᱟᱛᱮ ᱯᱷᱴᱳᱧ ᱠᱩᱞ ᱫᱤ ᱛᱟᱦᱮᱱᱟ ᱾
ᱚᱱᱠᱟ ᱚᱱᱠᱟ ᱜᱮ
ᱠᱳᱞ ᱫᱮ ᱛᱟᱦᱮᱱᱟ ᱚᱱᱠᱟᱜᱮ ᱠᱚᱨᱟᱣ ᱠᱟᱫᱟ ᱪᱮᱫ ᱞᱮᱠᱟᱧ ᱪᱮᱫᱞᱮᱠᱟᱧ ᱠᱳᱞᱟᱫᱮ ᱮᱠᱫᱚᱢ ᱥᱮᱢ ᱴᱩ ᱥᱮᱢ ᱟᱫᱚ ᱚᱱᱟ ᱠᱚ ᱰᱤᱡᱟᱭᱤᱱ ᱛᱚ ᱢᱤᱫ ᱛᱤ ᱛᱮᱫᱚ ᱵᱟᱝ ᱦᱳᱭᱳᱜᱼᱟ ᱛᱚ ᱢᱮᱥᱤᱱ ᱛᱮ ᱾ ᱟᱫᱚ ᱱᱩᱭ ᱦᱚᱸᱛᱚ ᱵᱟᱭ ᱵᱮᱱᱟᱣᱟ ᱱᱩᱭ ᱟᱡᱨᱮᱱ ᱢᱤᱫᱴᱟᱝ ᱟᱭᱟᱜ ᱡᱟᱦᱟᱸᱭ ᱚᱱᱠᱟ ᱜᱟᱛᱮ ᱢᱮᱱᱟᱭ ᱛᱟᱭ ᱛᱟᱦᱞᱮ ᱩᱱᱤ ᱢᱮᱛᱟᱭ ᱩᱱᱤ ᱚᱸᱰᱮ ᱞᱟᱹᱭᱫᱮ ᱛᱟᱦᱮᱱᱟ ᱛᱟᱦᱞᱮ ᱩᱱᱤ ᱰᱤᱡᱟᱭᱤᱱ ᱠᱚ ᱰᱤᱡᱟᱭᱤᱱ ᱠᱟᱫᱟ ᱟᱨ ᱟᱹᱜᱩ ᱠᱟᱛᱮ ᱟᱡ ᱮ ᱵᱮᱱᱟᱣ ᱠᱟᱫᱟ ᱚᱱᱟ ᱯᱷᱨᱮᱢ ᱠᱚᱫᱚ ᱡᱚᱛᱚ ᱱᱩᱭᱜᱮ ᱵᱮᱱᱟᱣ ᱠᱟᱫᱟ ᱥᱩᱫᱩ ᱦᱟᱹᱱᱤ ᱫᱚ ᱰᱤᱡᱟᱭᱱᱤ ᱛᱮ
ᱳ ᱛᱩᱯᱩ ᱠᱚᱫᱚ ᱛᱤ ᱨᱮ ᱦᱩᱭᱩᱜᱼᱟ ᱛᱟᱦᱞᱮ ᱫᱟᱠᱟ ᱠᱚᱫᱚᱢ ᱡᱚᱢᱟ ᱥᱮ ᱵᱟᱝ ᱢᱟᱸᱡᱟᱱ ᱫᱚ?
ᱛᱩᱯᱩᱱ ᱠᱟᱱᱟ ᱤᱧ ᱛᱳᱯᱚᱱᱟ ᱦᱟᱸᱜ ᱟᱫᱚ ᱛᱳᱯᱳ ᱠᱟᱛᱮᱜ ᱛᱟᱨᱯᱚᱨ ᱚᱲᱟᱜ ᱪᱟᱞᱟ ᱦᱩᱭᱩᱜᱼᱟ ᱚᱲᱟᱜ ᱨᱮ ᱦᱟᱞᱠᱟ ᱡᱚᱢᱟ ᱟᱨ ᱦᱟᱸᱰᱮᱧ ᱪᱟᱞᱟᱜᱼᱟ ᱩᱱᱠᱤᱱᱤᱧ ᱞᱟᱫᱮ ᱠᱤᱱᱟᱹ ᱟᱨᱞᱮ ᱪᱟᱞᱟᱜᱼᱟ ᱾ ᱪᱟᱨᱴᱟ ᱥᱟᱲᱮ ᱪᱟᱨᱴᱟ ᱛᱮ ᱵᱚᱞᱚᱜ ᱟᱞ ᱚᱸᱰᱮ
ᱟᱨ ᱛᱟᱯᱚᱨ ᱛᱤᱱᱟᱹᱜ ᱠᱤᱞᱳᱢᱤᱴᱟᱨ ᱛᱮ
ᱜᱮᱭᱟ ᱵᱟᱨᱫᱷᱟ ᱵᱟᱨᱫᱷᱟᱣ ᱜᱟᱱ ᱫᱚ ᱦᱩᱭ ᱜᱚᱫᱚᱜᱼᱟ ᱦᱟᱜ ᱡᱟᱱᱤᱡ ᱟᱥᱟ ᱠᱚᱨᱮ ᱾
ᱚᱸᱰᱮ ᱪᱟᱞᱟᱣ ᱠᱟᱛᱮᱱ?
ᱵᱟᱝ ᱱᱚᱸᱰᱮ ᱱᱤᱛᱚᱜ ᱥᱮ ᱚᱲᱟᱜ ᱥᱮᱢ ᱪᱟᱞᱟᱜᱼᱟ?
ᱵᱟ ᱵᱟ ᱤᱧᱫᱚ ᱵᱟᱹᱧ ᱪᱟᱞᱟᱜ-ᱟ ᱱᱤᱛᱚᱜ ᱨᱮᱫᱚ ᱾
ᱛᱟᱦᱚᱞᱮ ᱵᱟᱨᱫᱷᱟ ᱟᱨ ᱵᱟᱨ ᱫᱷᱟᱣ ᱫᱚ ᱟᱨᱟᱢ ᱥᱮ ᱦᱟᱸᱜ ᱦᱳᱭᱳᱜ ᱛᱟᱞᱝᱟ ᱦᱩᱭ ᱫᱚ ᱟᱫᱚ ᱟᱞᱮ ᱨᱮᱱ ᱟᱨ ᱢᱤᱫ ᱩᱱᱤ ᱰᱟᱭᱵᱷᱟᱨ ᱠᱚᱲᱟᱭ ᱦᱤᱡᱩᱜ ᱠᱟᱱ ᱛᱟᱞᱮ ᱛᱚ ᱩᱱᱤ ᱦᱚᱸᱭ ᱢᱮᱱᱫᱟ ᱱᱟᱥᱮᱭᱟᱜ ᱛᱟᱹᱜᱤᱧ ᱵᱮᱱ ᱛᱟᱦᱞᱮ ᱢᱚᱴᱚᱨ ᱥᱟᱭᱠᱮᱞ ᱛᱮ ᱦᱤᱡᱩᱜ ᱠᱟᱱᱟ ᱦᱮᱡ ᱫᱚ ᱢᱮᱱᱫᱟᱭ ᱢᱤᱫ ᱫᱷᱟᱣ ᱛᱮᱜᱮ ᱵᱚᱱ ᱪᱟᱞᱟᱜ-ᱟ ᱟᱫᱚᱧ ᱢᱮᱱ ᱫᱟ ᱴᱷᱤᱠ ᱜᱮᱭᱟ ᱛᱟᱦᱞᱮ ᱛᱟᱦᱞᱮ ᱚᱸᱰᱮ ᱜᱮ ᱛᱟᱦᱮᱸ ᱦᱟᱛᱟᱲᱚᱜ ᱢᱮ ᱛᱟᱦᱞᱮ ᱩᱱᱤ ᱦᱚᱸᱧ ᱧᱮᱞ ᱧᱮᱞ ᱞᱟᱜᱟᱭ ᱜᱮᱞᱤᱧ ᱛᱤᱱ ᱜᱷᱟᱹᱲᱤᱡ ᱮ ᱦᱤᱡᱩᱜ ᱠᱟᱱᱟ ᱮᱱᱟᱱ ᱫᱚᱭ ᱢᱮᱱᱮᱫ ᱠᱟᱱ ᱫᱚ ᱜᱷᱟᱹᱴᱤᱨ ᱨᱮ᱾
ᱱᱮᱛᱟᱨ ᱟᱯᱮ ᱥᱮ ᱤᱭᱟᱹ ᱧᱟᱢᱚᱜᱼᱟ ᱛᱟᱞᱮᱯᱟᱹᱛᱤ ᱨᱮᱭᱟᱜ ᱚᱱᱟ ᱤᱭᱟᱹ ᱧᱟᱢᱚᱜᱼᱟ ᱚᱱᱟ ᱦᱮᱱᱰᱯᱟᱭ ᱦᱮ ᱡᱟᱦᱟᱸ ᱛᱤ᱾
ᱛᱤ ᱯᱟᱝᱠᱷᱟ ᱦᱟᱛ ᱯᱟᱝᱠᱷᱟ ᱵᱟᱝ ᱜᱮ ᱚᱠᱟ ᱨᱮ ᱜᱮ ᱵᱟᱝ ᱾ ᱟᱫᱚ ᱚᱱᱮ ᱤᱭᱟᱹ ᱟᱞᱮ ᱫᱚ ᱱᱚᱸᱰᱮ ᱤᱭᱟᱹ ᱩᱱᱠᱩ ᱤᱭᱟᱹ ᱢᱮᱱᱟᱜ ᱠᱚᱣᱟᱜ ᱛᱚ ᱢᱟᱦᱟᱞᱮ ᱛᱟᱦᱞᱮ ᱠᱳᱱᱳ ᱠᱳᱱᱳ ᱥᱚᱢᱚᱭ ᱫᱚ ᱚ ᱟᱹᱜᱩ ᱵᱟᱲᱟᱭᱟ ᱢᱟᱱᱮ ᱫᱷᱚᱨᱚᱢ ᱫᱤᱱ᱾ ᱠᱚ
ᱚᱱᱟᱜᱮ ᱦᱟᱣᱟ ᱵᱷᱟᱜᱮ ᱧᱟᱢᱚᱜᱼᱟ ᱡᱟᱦᱟᱸ ᱱᱮᱛᱟᱨ ᱡᱟᱦᱟᱸ ᱚᱱᱟ ᱯᱞᱟᱥᱴᱤᱠ ᱨᱮᱭᱟᱜ ᱵᱟᱝ ᱾ ᱟᱧᱡᱚᱢᱚᱜ ᱠᱟᱱᱟ ᱯᱷᱟᱭᱵᱟᱨ ᱤᱭᱟᱹ ᱠᱚᱨᱮᱱᱟᱜ ᱚᱱᱟ ᱠᱷᱚᱱᱟᱜ ᱫᱚ ᱾ ᱦᱮᱸ ᱚᱱᱟ ᱫᱚ ᱯᱞᱟᱥᱴᱤᱠ ᱨᱮ ᱚᱱᱟ ᱫᱚ ᱠᱤᱱᱛᱩ ᱟᱹᱰᱤ ᱪᱮᱦᱨᱟ ᱵᱟᱹᱲᱤᱡ ᱦᱚᱸ ᱵᱟᱹᱲᱤᱡ ᱠᱚᱜᱼᱟ ᱟᱨ ᱦᱟᱣᱟ ᱮᱫ ᱥᱮᱨ ᱠᱚᱢ ᱧᱟᱢᱟ ᱟᱨ ᱡᱩᱫᱤ ᱱᱚᱣᱟ ᱡᱤᱭᱟ. ᱾
ᱪᱟᱨᱟᱞ ᱡᱤᱱᱤᱥ ᱠᱟᱱᱟ ᱛᱚ ᱨᱚᱦᱚᱲ ᱛᱟᱞᱮ ᱨᱮᱱᱟᱜ ᱾
ᱛᱟᱞᱮ ᱨᱮᱭᱟᱜ ᱛᱚ ᱚᱱᱟ ᱫᱟᱢ ᱫᱚ ᱥᱤ ᱾ ᱴᱷᱤᱠ ᱜᱮᱭᱟ ᱚᱱᱟ ᱮᱠᱴᱩᱠᱩ ᱱᱟᱥᱮᱱᱟᱜ ᱵᱤᱥᱤᱟ ᱡᱩᱫᱤ ᱛᱤ ᱛᱮᱠᱚ ᱵᱮᱱᱟᱣ-ᱟ ᱾
ᱦᱮᱸ ᱚᱱᱟ ᱫᱚ ᱮᱠᱴᱩ ᱵᱮᱥᱤᱜ ᱜᱮᱭᱟ ᱩᱱᱤ ᱫᱚ ᱢᱮᱥᱤᱱ ᱛᱮᱛᱚ ᱾
ᱟᱨ ᱧᱮᱞ ᱫᱚ ᱵᱷᱟᱹᱜᱤ ᱧᱮᱞᱚᱜ-ᱟ ᱤᱧ ᱫᱚ ᱦᱟᱱᱟᱜᱤᱧ ᱢᱚᱱᱮᱭᱟ ᱾
ᱦᱟᱱᱟ ᱜᱮ ᱧᱮᱞ ᱛᱮᱫᱚ ᱦᱟᱱᱟᱜᱮ ᱵᱷᱟᱞᱮ ᱧᱮᱞᱚᱜᱼᱟ ᱯᱩᱨᱟᱹ ᱱᱮᱪᱟᱨᱮᱞ ᱡᱤᱱᱤᱥᱛᱮ ᱟᱨ ᱚᱱᱟ ᱥᱩᱛᱟᱹᱢ ᱛᱮᱦᱚᱸ ᱛᱟᱜᱽᱲᱟ ᱠᱚ ᱜᱟᱜ ᱟᱹᱰᱤ ᱢᱚᱡᱽ ᱠᱚ ᱜᱟᱜ ᱜᱟᱜ ᱠᱟᱜ-ᱟ ᱠᱚ ᱚᱱᱟ ᱵᱚᱞ ᱜᱟᱜ ᱞᱮᱠᱟ ᱾ ᱦᱮᱸ ᱨᱚᱝᱜᱟ ᱛᱚ ᱟᱹᱰᱤ ᱵᱷᱚᱞᱮ ᱧᱮᱞᱚ ᱵᱤᱥᱤ ᱾ ᱛᱠᱷᱚᱱ ᱫᱚ ᱧᱮᱞᱟ ᱚᱱᱟ ᱠᱚᱫᱚ ᱟᱛᱳ ᱠᱚᱫᱚ ᱛᱚ ᱩᱱᱟᱹᱜ ᱫᱚ ᱵᱟᱠᱚ ᱤᱫᱤᱭ ᱫᱟ ᱱᱟ ᱯᱟᱛᱟ ᱪᱷᱟᱛᱟ ᱠᱚᱨᱮ ᱠᱚ ᱟᱠᱷᱨᱤᱧᱟ ᱾ ᱛᱟᱦᱚᱞᱮ ᱦᱟᱲᱩ ᱠᱚᱠᱚ ᱟᱴᱮᱠᱮᱜ ᱢᱮᱭᱟ ᱾
ᱦᱚᱸ ᱵᱟᱝ ᱴᱷᱮᱜᱟᱧ ᱥᱟᱵ ᱟᱠᱟᱫᱟ ᱾
ᱚ ᱫᱚᱦᱚ ᱠᱟᱫᱟ ᱦᱮᱸ
ᱚᱱᱟ ᱫᱚ ᱫᱚᱨᱠᱟᱨ ᱠᱟᱱ ᱜᱮᱭᱟ ᱛᱚ ᱾
ᱚᱯᱥᱮᱱ ᱡᱮᱢᱚᱱ ᱮ ᱵᱟᱭ ᱠᱟᱹᱢᱤ ᱾ ᱟᱪᱪᱷᱟ ᱵᱤᱫ ᱫᱚᱦᱚ ᱠᱟᱜ ᱦᱩᱭᱩᱜᱼᱟ ᱚᱱᱠᱟ ᱜᱮ ᱾ ᱵᱟᱝ ᱢᱤᱫᱴᱮᱱ ᱠᱷᱟᱡ ᱫᱚ ᱴᱷᱤᱠ ᱜᱮᱭᱟ ᱟᱫᱚ ᱧᱮᱞ ᱠᱟᱜ ᱟᱠᱚ ᱟᱨ ᱪᱷᱚ ᱥᱟᱛᱴᱤ ᱢᱮᱱᱟᱜ ᱠᱚᱣᱟ ᱾ ᱛᱟᱦᱚᱞᱮ ᱴᱷᱮᱸᱜᱟᱧ ᱧᱮᱞ ᱞᱮᱫᱟ ᱢᱤᱫᱴᱮᱱ ᱢᱮᱱᱟᱜᱼᱟ ᱞᱟᱹᱴᱩᱟᱱ ᱴᱷᱮᱸᱜᱟ ᱢᱮᱱᱟᱜᱼᱟ ᱩᱱᱠᱩ ᱩᱱᱠᱩ ᱦᱟᱹᱲᱩ ᱾ ᱩᱱᱠᱩ ᱠᱚ ᱵᱩᱡᱟ ᱛᱚ ᱩᱱᱠᱩ ᱫᱚ ᱚᱠᱚ ᱞᱮᱠᱟ ᱵᱩᱡᱟ ᱡᱮ ᱮᱠᱞᱟ ᱜᱮ ᱢᱮᱱᱟᱭᱟ ᱾
ᱩᱱ ᱩᱱᱠᱩ ᱩᱱᱠᱩ ᱦᱚᱸ ᱠᱚ ᱵᱚᱛᱚᱨᱚᱜ ᱠᱟᱱᱟ ᱢᱮᱱᱟ ᱠᱚ ᱱᱩᱭ ᱦᱟᱸᱜ ᱴᱷᱮᱸᱜᱟᱭ ᱥᱟᱵ ᱠᱟᱫᱟᱭ ᱛᱤ ᱨᱮ ᱪᱚᱭ ᱾
ᱦᱮᱸ ᱦᱮᱸ ᱚᱱᱟ ᱢᱟ ᱠᱟᱱᱟ ᱩᱱᱠᱩ ᱦᱚᱸ ᱩᱱᱠᱩ ᱟᱵᱩᱡᱮᱢᱚᱱ ᱠᱚ ᱦᱤᱡᱩᱜ ᱠᱟᱱᱟ ᱢᱤᱫᱴᱮᱱ ᱱᱩᱭ ᱦᱚᱲᱮ ᱦᱤᱡᱩᱜ ᱠᱟᱱᱟ ᱥᱮ ᱵᱚᱱ ᱵᱚᱛ ᱪᱚᱭᱟ ᱩᱱᱠᱩ ᱠᱚ ᱪᱚᱭᱟ ᱦᱮᱸ ᱩᱱᱠᱩ ᱟᱠ ᱟᱠᱚᱠᱚ ᱠᱟᱛᱷᱟ ᱵᱟᱢ ᱵᱩᱡ ᱮᱫᱟ ᱾ ᱪᱚ ᱚᱱᱟ ᱥᱚᱢᱚᱭ ᱮᱴᱟᱠ ᱞᱮᱠᱟ ᱜᱮ ᱾
ᱟᱹᱛᱩ ᱟᱹᱛᱩ ᱠᱚᱨᱮ ᱱᱩᱠᱩ ᱱᱩᱠᱩ ᱠᱚᱜᱮᱛᱚ ᱚᱱᱟ ᱠᱷᱮᱛ ᱠᱚᱨᱮᱱᱟᱜ ᱚᱱᱟ ᱾ ᱤᱭᱟᱹ ᱠᱚᱫᱚ ᱠᱚ ᱡᱚᱛᱚ ᱠᱚ ᱡᱚᱢ ᱪᱟᱵᱟᱭᱟ ᱠᱚᱸᱰᱷᱟ ᱵᱮᱸᱜᱟᱲ ᱦᱟᱱᱟ ᱱᱤᱭᱟᱹ ᱥᱚᱥᱟᱠᱚ ᱾ ᱴᱚᱥᱟ ᱡᱟᱦᱟᱸ ᱛᱤᱱᱟᱹᱜ ᱠᱚᱯᱤ ᱵᱮᱸᱜᱟᱲ ᱵᱮᱲᱟᱛᱤ ᱡᱚᱛᱚ ᱾ ᱩᱱᱠᱩ ᱥᱮᱛᱟ ᱚᱱᱟ ᱠᱚᱫᱚ ᱠᱚ ᱵᱟᱹᱲᱤᱡᱟ ᱾ ᱦᱟᱸᱲᱩ ᱦᱚᱸ ᱠᱚᱢ ᱤᱭᱟᱹ ᱫᱚ ᱵᱟᱝ ᱠᱟᱱᱟ ᱟᱨ ᱚᱠᱟ ᱠᱚ ᱥᱮᱫ ᱫᱚ ᱦᱟᱹᱲᱩ ᱦᱚᱸᱠᱚ ᱡᱚᱢ ᱠᱚᱣᱟ ᱾
ᱠᱟ ᱠᱟ ᱫᱤᱥᱚᱢ ᱱᱚᱣᱟ ᱫᱚ ᱾
ᱚᱠᱟ ᱫᱤᱥᱚᱢ ᱵᱚᱞᱛᱮ ᱾ ᱟᱵᱚ ᱵᱷᱟᱨᱚᱛ ᱫᱤᱥᱚᱢ ᱨᱮᱜᱮ ᱦᱟᱱᱟ ᱾ ᱤᱭᱟᱹ ᱠᱚᱥᱮᱫ ᱢᱤᱫ ᱵᱟᱨᱭᱟ ᱚᱱᱛᱮ ᱡᱟᱦᱟᱸ ᱥᱮᱛᱟ ᱠᱚ ᱡᱚᱢ ᱠᱚᱣᱟ ᱱᱟᱜᱟᱞᱮᱱᱰ ᱢᱚᱱᱤᱯᱩᱨ ᱚᱱᱟ ᱠᱚᱨᱮ ᱾
ᱢᱤᱫᱴᱮᱱ ᱢᱤᱫᱴᱮᱱ ᱨᱩᱯᱟᱹᱧ ᱟᱸᱡᱚᱢ ᱠᱟᱫᱟ ᱴᱷᱤᱠ ᱟᱪᱷᱮ ᱚᱱᱟ ᱫᱚ ᱥᱮᱛᱟ ᱠᱚ ᱵᱷᱟᱹᱜᱤ ᱢᱚᱱ ᱫᱚ ᱠᱚ ᱡᱚᱢ ᱦᱚᱪᱚ ᱠᱚᱣᱟ ᱦᱮᱸ ᱾ ᱟᱨ ᱠᱚ ᱦᱩᱞᱟᱹ ᱠᱚᱣᱟ ᱟᱨ ᱩᱞᱟᱹ ᱚᱪᱚᱭᱟ ᱠᱚ ᱟᱨ ᱚᱱᱟ ᱠᱚ ᱡᱚᱢᱟ ᱥᱮᱪᱮᱫ ᱢᱮᱱᱟ ᱠᱚ ᱾
ᱤᱧ ᱦᱚᱸᱧ ᱟᱸᱡᱚᱢ ᱫᱚᱧ ᱟᱸᱡᱚᱢ ᱠᱟᱫᱟ ᱟᱫᱚ ᱩᱱᱟᱹᱜ ᱫᱚ ᱵᱟᱹᱧ ᱵᱟᱲᱟᱭᱟ ᱟᱫᱚ ᱚᱱᱟᱫᱚ ᱵᱟᱹᱧ ᱵᱟᱲᱟᱭᱟ ᱠᱤᱱᱛᱩ ᱥᱮᱛᱟ ᱠᱚ ᱡᱚᱢ ᱠᱚᱣᱟ ᱚᱱᱟᱫᱚᱧ ᱵᱟᱲᱟᱭᱟ ᱾ ᱥᱮᱛᱟ ᱯᱩᱥᱤ ᱢᱮᱨᱚᱢ ᱢᱮᱨᱚᱢ ᱢᱟ ᱟᱵᱩ ᱦᱚᱸᱵᱚᱱ ᱡᱚᱢ ᱠᱮᱫ ᱟᱵᱚ ᱢᱤᱫᱴᱮᱱ ᱪᱤᱱᱛᱟᱹᱭ ᱢᱮ ᱟᱢ ᱡᱩᱫᱤ ᱱᱤᱛᱚᱜ ᱥᱮᱛ ᱼ ᱥᱮᱛᱟ ᱡᱤᱞ ᱠᱚ ᱢᱮᱛᱟᱢᱟ ᱡᱚᱢ ᱟᱢ ᱦᱚᱸ ᱵᱟᱢ ᱡᱚᱢ ᱫᱟᱲᱮᱭᱟᱜ-ᱟ ᱚᱠᱚᱭ ᱦᱚᱸ ᱵᱟᱠᱚ ᱡᱚᱢᱫᱟᱲᱮᱭᱟᱜᱼᱟ᱾
ᱥᱮᱫᱟᱭ ᱠᱷᱚᱱ ᱡᱩᱫᱤ ᱱᱚᱛᱮ ᱥᱮᱛᱟ ᱡᱚᱢ ᱢᱤᱫᱴᱟᱝ ᱪᱚᱞ ᱛᱟᱦᱮᱸ ᱠᱚᱜᱼᱟ ᱡᱚᱛᱚᱵᱚ ᱡᱚᱛᱚᱵᱚᱱ ᱡᱚᱢ ᱠᱮ ᱠᱚᱣᱟ ᱦᱟᱸ, ᱥᱮᱫᱟᱭ ᱠᱷᱚᱱ ᱡᱩᱫᱤ ᱪᱚᱞ ᱛᱟᱦᱮᱸᱠᱚᱜ
ᱱᱚᱜ-ᱚᱭ ᱡᱮ ᱡᱚᱢᱟ ᱦᱮᱸ ᱱᱚᱜ-ᱚᱭ ᱡᱮ ᱡᱮᱢᱚᱱ ᱡᱟᱢᱲᱩ ᱡᱟᱢᱵᱲᱩ ᱟᱹᱰᱤ ᱥᱮᱫᱟᱭ ᱠᱷᱚᱱ ᱵᱚᱱ ᱡᱚᱢ ᱟᱹᱜᱩᱭᱮᱫ ᱱᱮᱛᱟᱨ ᱵᱚᱱ ᱵᱩᱡᱽ ᱠᱮᱫ ᱛᱮᱵᱚᱱ ᱡᱚᱢᱮᱫ ᱠᱚᱣᱟ ᱟᱨ ᱡᱩᱫᱤᱵᱚᱱ ᱡᱚᱢ ᱵᱚᱱ ᱵᱟᱹᱜᱤ ᱥᱮ ᱦᱮᱸ ᱩᱱᱠᱩ ᱦᱚᱲ ᱠᱚ ᱢᱮᱱᱟ ᱱᱩᱠᱩ ᱫᱚ ᱵᱟᱝᱠᱚ ᱡᱚᱢ ᱠᱚᱣᱟ ᱱᱩᱠᱩ ᱫᱚ
ᱦᱩᱸ ᱦᱩᱸ ᱯᱮᱫᱢᱮᱱ ᱱᱩᱠᱩ ᱫᱚ ᱪᱤᱞᱤ ᱠᱟᱱᱟ ᱠᱚ ᱩᱱᱠᱩ ᱡᱚᱛᱚ ᱠᱚ ᱡᱚᱢ ᱠᱚᱣᱟ
ᱦᱩᱸ ᱢᱤᱫᱴᱮᱱ ᱧᱮᱞᱚᱜ-ᱟ ᱡᱮᱠᱳᱱᱳ ᱡᱤᱱᱤᱥ ᱜᱮ ᱡᱚᱢ ᱫᱚ ᱦᱩᱭᱩᱜ ᱠᱟᱱᱟ ᱨᱩᱪᱤ ᱫᱚ ᱦᱩᱭᱩᱜ ᱠᱟᱱᱟ
ᱟᱢ ᱡᱩᱫᱤᱢ ᱥᱟᱦᱟᱣ ᱫᱟᱲᱮᱭᱟᱜᱼᱟ ᱦᱮᱸ ᱟᱢ ᱡᱚᱠᱷᱚᱱᱮᱢ ᱥᱟᱦᱟᱣ ᱫᱟᱲᱮᱭᱟᱜᱼᱟ ᱛᱚᱠᱷᱚ ᱠᱷᱚᱱ ᱡᱚᱢ ᱢᱮ ᱡᱮ ᱤᱪᱪᱷᱟᱹ ᱢᱮᱱᱟᱜ ᱛᱤᱧᱟᱹ ᱡᱚᱢᱟ ᱚᱱᱠᱟ ᱛᱮᱫᱚ ᱡᱚᱢ ᱫᱚ ᱵᱟᱝ ᱦᱩᱭᱩᱜᱼᱟ ᱡᱚᱛᱚ ᱡᱤᱱᱤᱥ ᱨᱮᱱᱟᱜ ᱤᱭᱟᱹ ᱠᱟᱛᱮ ᱫᱚ ᱵᱟᱝ ᱦᱩᱭᱩᱜᱼᱟ ᱥᱮ ᱧᱮᱞᱮᱢᱮ ᱡᱚᱢ ᱪᱟᱜ ᱵᱟᱭ ᱥᱟᱦᱟᱣ ᱫᱟᱲᱮᱟᱭᱟ ᱵᱟᱭ ᱤᱭᱟᱹ ᱫᱟᱲᱮᱭᱟᱜ ᱠᱟᱱᱟ
ᱥᱚᱨᱤᱨ ᱨᱮ ᱠᱷᱚᱛᱤ ᱟᱥᱮ ᱩᱞᱴᱟᱹᱩᱞᱟᱹᱭᱟᱢ ᱮᱢᱟᱱᱟᱢ ᱨᱩᱣᱟᱹ ᱦᱚᱸᱭ ᱨᱩᱣᱟᱹ ᱦᱚᱸ ᱦᱮᱡ ᱫᱟᱲᱮᱭᱟᱜᱼᱟ
ᱩᱞᱟᱹᱭᱟᱢ ᱦᱩᱸ
ᱦᱩᱸ
ᱦᱮᱸ ᱥᱟᱦᱟᱣ ᱞᱮᱠᱷᱟᱡ ᱜᱮ ᱴᱷᱤᱠᱟ ᱯᱷᱳᱱᱟᱭ ᱢᱮ ᱟᱢ ᱫᱚ ᱥᱟᱹᱭ ᱤᱭᱟᱹᱛᱚ ᱪᱟᱨᱴᱟᱜ ᱯᱚᱨ ᱛᱚ ᱯᱟᱭᱨᱟᱜ ᱫᱚ ᱦᱟᱝ
ᱦᱮᱸ ᱪᱟᱨᱴᱟᱨ ᱯᱚᱨ ᱜᱮ
ᱟᱢᱫᱚ ᱴᱟᱹᱠᱤ ᱨᱮᱜᱮᱢ ᱯᱟᱭᱨᱟᱜ-ᱟ
ᱦᱮᱸ ᱴᱟᱹᱠᱤᱨᱮᱜᱮ ᱦᱚᱸᱦᱚᱭ ᱡᱟᱦᱟ ᱨᱮᱱᱟᱜ ᱴᱟᱹᱠᱤᱨᱮᱜᱮ ᱢᱮᱱᱟ ᱛᱟᱞᱮ ᱚᱸᱰᱮ ᱜᱮ
ᱟᱯᱮ ᱥᱮᱫ ᱫᱚ ᱱᱮᱛᱟᱨ ᱫᱚ ᱰᱟᱝᱨᱟ ᱡᱤᱞ ᱠᱚᱫᱚ ᱧᱟᱢᱚᱜ ᱠᱟᱱᱟ ᱥᱮ ᱵᱟᱝ ᱛᱟᱦᱚᱞᱮ?
ᱰᱟᱺᱜᱨᱤ ᱡᱤᱞ ᱧᱟᱢᱚᱜ ᱠᱟᱱ ᱜᱮᱭᱟ ᱮᱠᱷᱚᱱ ᱧᱟᱢᱚᱜ ᱠᱟᱱ ᱜᱮᱭᱟ ᱱᱚᱜᱼᱚᱭ ᱛᱚ ᱢᱤᱫᱴᱮᱱ ᱥᱩᱱᱤ ᱵᱷᱟᱹᱴᱤ ᱢᱮᱱᱟᱜ-ᱟ ᱛᱚ ᱦᱮᱸ ᱚᱸᱰᱮ ᱠᱚ ᱟᱹᱜᱩᱭᱮᱫ ᱜᱮᱭᱟ ᱦᱟᱸᱜ ᱞᱟᱹᱭ ᱫᱟᱠᱚ ᱟᱹᱜᱩᱭᱮᱫ ᱜᱮᱭᱟ ᱠᱚ
ᱚ ᱮᱠᱷᱚᱱ ᱫᱚ ᱵᱟᱢ ᱡᱚᱢ ᱵᱟᱲᱟᱣ ᱠᱟᱫᱟ
ᱵᱟᱝ ᱮᱠᱷᱚᱱ ᱫᱚ ᱟᱭᱢᱟ ᱫᱤᱱ ᱡᱚᱢ ᱵᱟᱝ ᱦᱩᱭ ᱟᱠᱟᱱᱟ ᱦᱟᱱᱟ ᱢᱮᱤᱥᱨᱟ ᱛᱟᱦᱮᱸ ᱵᱟᱝ ᱵᱟᱝ ᱟᱫᱚ ᱱᱚᱣᱟ ᱫᱚ ᱵᱟᱝ ᱧᱟᱢᱚᱜ ᱠᱟᱱ ᱛᱟᱦᱮᱱᱟ ᱛᱚ ᱠᱚᱫᱤᱱ ᱠᱷᱚᱱ ᱧᱟᱢᱚᱜ ᱠᱟᱱᱟ ᱢᱮᱱᱫᱟᱠᱚ
ᱦᱮᱸ ᱦᱮᱸ ᱧᱟᱢ ᱫᱚ ᱧᱟᱢᱚᱜ ᱜᱮᱭᱟ ᱱᱤᱭᱟᱹ ᱠᱚ ᱡᱤᱱᱤᱥ ᱫᱚ ᱠᱚᱴᱟ ᱫᱤᱱ ᱜᱮ
ᱦᱮᱸ
ᱮᱠᱷᱚᱱ ᱫᱚ ᱤᱭᱟᱹ ᱠᱚᱨᱮ ᱦᱚᱸ ᱧᱟᱢ ᱜᱚᱴᱟᱟᱜ ᱜᱮ ᱤᱭᱟᱹ ᱠᱚᱨᱮᱚᱸ ᱟᱵᱚ ᱵᱟᱡᱟᱨ ᱠᱚᱨᱮ ᱦᱚᱸ ᱧᱟᱢᱚᱜ ᱟᱨ ᱟᱞᱮ ᱱᱚᱛᱮ ᱫᱚ ᱤᱧ ᱡᱚᱠᱷᱚᱱ ᱠᱷᱚᱵᱚᱨ ᱵᱟᱹᱧ ᱦᱟᱛᱟᱣᱼᱟ ᱤᱧ ᱫᱚ ᱵᱟᱹᱧ ᱡᱚᱢ ᱫᱟᱥᱮ ᱚᱱᱟᱛᱮ ᱟᱹᱛᱩᱳ ᱥᱮᱫ ᱫᱚ ᱠᱷᱚᱵᱚᱨ ᱵᱟᱹᱧ ᱦᱟᱛᱟᱣ ᱟᱠᱟᱫᱟ
ᱦᱮᱸ ᱛᱤᱦᱤ ᱟᱞᱮ ᱟᱛᱩ ᱨᱮ ᱢᱤᱫᱴᱮᱱ ᱥᱩᱠᱨᱤ ᱠᱚ ᱜᱚᱡ ᱞᱮᱫᱮᱭᱟ ᱢᱤᱫᱴᱮᱱ ᱠᱷᱟᱹᱥᱤ ᱥᱩᱠᱨᱤ
ᱚ
ᱟᱲᱟᱭᱥᱚ ᱴᱟᱠᱟ ᱠᱤᱞᱩ ᱠᱚ ᱟᱹᱠᱷᱨᱤᱧ ᱫᱟ ᱛᱟᱦᱮᱸ ᱠᱟᱱᱟ ᱩᱱᱤᱩᱭ ᱫᱚ ᱳᱭ ᱛᱟᱦᱮ ᱠᱟᱱᱟᱭ ᱟᱴᱷᱚᱨᱳ ᱠᱤᱞᱳ ᱞᱮᱠᱟ ᱟᱴᱷᱨᱚ ᱠᱤᱞᱳ ᱞᱮᱠᱟ ᱵᱮᱥᱤ ᱫᱚ ᱵᱟᱭ ᱞᱟᱹᱴᱩᱣᱟ ᱟᱠᱟᱱ ᱛᱟᱦᱮᱸᱱᱟ ᱤᱧ ᱢᱮᱱ ᱮᱫᱟ ᱵᱤᱥ ᱠᱚ ᱮᱢᱟ ᱠᱚ ᱠᱟᱱᱟ ᱛᱚ ᱦᱚᱲ ᱠᱚ ᱠᱤᱪᱷᱩ ᱵᱚᱫ ᱢᱟᱥᱮ ᱟᱲᱟᱜ ᱠᱩᱣᱟᱠᱚ ᱢᱤᱫ ᱜᱷᱟᱹᱲᱤ ᱫᱚᱠᱚ ᱟᱲᱟᱜ ᱮᱫᱠᱩᱜᱮᱭᱟ ᱛᱚ
ᱦᱮᱸ ᱟᱯᱷᱚᱨ ᱛᱚᱞᱟ ᱴᱟᱯᱷᱚᱨ ᱛᱚᱞᱟ ᱠᱚ ᱪᱟᱞᱟᱜᱼᱟ ᱠᱟᱡ ᱫᱚ
ᱦᱮᱸ ᱚᱱᱟ ᱞᱟᱹᱜᱤᱫ ᱢᱮᱛᱟ ᱦᱮᱸ ᱛᱟᱦᱚᱞᱮ ᱜᱚᱡ ᱠᱟᱭ ᱜᱮᱭᱟ
ᱪᱮᱫ ᱪᱮᱫ ᱪᱮᱫ ᱮᱢ ᱠᱟᱹᱢᱤᱭᱮᱫᱟ ᱥᱮ ᱥᱟᱰᱮ ᱠᱟᱱᱟ
ᱵᱟᱝ ᱵᱟᱝ ᱛᱚ ᱚᱱᱟ ᱤᱭᱟᱹ ᱛᱤᱧ ᱚᱨ ᱮᱫ ᱛᱟᱦᱮᱱᱟ ᱱᱟᱥᱮᱱᱟᱜ ᱦᱟᱥᱟᱧ ᱚᱨ ᱮᱫ ᱛᱟᱦᱮᱱᱟ ᱠᱟᱰᱮᱡ ᱛᱮ
ᱥᱟᱰᱮ ᱠᱟᱱ ᱛᱟᱦᱮᱱᱟ ᱟᱨ ᱱᱚᱸᱰᱮ ᱦᱚᱸ ᱵᱟᱨᱭᱟ ᱯᱮᱭᱟ ᱢᱤᱫ ᱦᱚᱲᱟᱜ ᱟᱭᱩ ᱦᱚᱲᱮ ᱟᱹᱜᱩ ᱟᱠᱟᱫ ᱠᱚᱣᱟ ᱢᱮᱨᱚᱢ ᱤᱭᱟᱹ ᱟᱹᱛᱤᱧ ᱮᱠᱷᱮᱱ ᱟᱹᱰᱤ ᱞᱟᱹᱴᱩ ᱞᱟᱹᱴᱩ ᱠᱟᱥᱤ ᱢᱮᱱᱟᱜ ᱠᱚᱛᱟᱡᱚᱣᱟ ᱦᱮᱸ ᱠᱟᱥᱤ ᱦᱮᱸ
ᱠᱩ ᱦᱟᱭᱵᱨᱤᱰ ᱠᱷᱟᱹᱥᱤ ᱠᱚ ᱩᱱᱠᱩ ᱫᱚ ᱦᱟᱭᱵᱨᱤᱰ ᱦᱟᱭᱵᱨᱤᱰ ᱠᱟᱱᱟ ᱠᱚ ᱩᱱᱠᱩ ᱫᱚ
ᱵᱟᱝ ᱫᱮᱥᱤ ᱟᱵᱚ ᱫᱮᱥᱤ ᱢᱮᱨᱚᱢ ᱜᱮ
ᱠᱤᱪᱷᱩ ᱠᱤᱪᱷᱩ ᱢᱮᱨᱚᱢ ᱢᱮᱱᱟᱜ ᱠᱚ ᱩᱱᱠᱩ ᱫᱚ ᱩᱥᱩᱞ ᱜᱮᱭᱟ ᱠᱚ ᱩᱱᱠᱩ ᱫᱚ ᱦᱟᱭᱵᱨᱤᱰ ᱠᱟᱱᱟ ᱠᱚ ᱩᱱᱠᱩ ᱫᱚ ᱠᱤᱱᱛᱩ
ᱟᱞᱮ ᱚᱲᱟᱜ ᱨᱮ ᱢᱤᱫᱴᱟᱝ ᱛᱟᱦᱮᱸ ᱠᱟᱱᱟ
ᱩᱱᱠᱩ ᱫᱚ ᱦᱟᱭᱵᱨᱤᱰ ᱠᱚᱫᱚ ᱦᱟᱭᱵᱨᱤᱰ ᱠᱚᱫᱚ ᱠᱚ ᱩᱥᱩᱞᱚᱜᱼᱟ ᱟᱨ ᱞᱩᱛᱩᱨ ᱛᱷᱟᱯᱟᱲ ᱛᱷᱟᱯᱟᱲ ᱛᱟᱦᱮᱱ ᱛᱟᱠᱚᱣᱟ
ᱟᱨ ᱩᱱᱤ ᱫᱚ ᱪᱮᱫ ᱞᱮᱠᱟ ᱢᱟᱱᱮ ᱩᱥᱩᱞ ᱩᱥᱩᱞ ᱵᱚᱞᱛᱮ ᱱᱩᱠᱩ ᱫᱤᱥᱚᱢ ᱢᱮᱨᱚᱢ ᱞᱮᱠᱟ ᱩᱥᱩᱞᱮ ᱛᱟᱦᱮᱸ ᱠᱟᱱᱟ ᱤᱭᱟᱹ ᱚᱱᱟ ᱡᱟᱦᱟᱸ ᱞᱩᱛᱩᱨ ᱞᱩᱛᱩᱨ ᱞᱩᱛᱩᱨ ᱫᱚᱢᱮ ᱡᱷᱟᱹᱞ ᱛᱟᱦᱮᱸ ᱠᱟᱱ ᱛᱟᱭᱟ ᱫᱮᱥᱤ ᱢᱮᱨᱚᱢ ᱞᱮᱠᱟ ᱫᱚ ᱵᱟᱝ ᱫᱮᱥᱤ ᱢᱮᱨᱚᱢᱟᱜ ᱫᱚ ᱠᱟᱹᱴᱤᱡ ᱧᱚᱜ ᱞᱩᱛᱩᱨ ᱥᱮ ᱦᱟᱹᱱᱠᱩᱣᱟᱜ ᱫᱚ ᱩᱱᱤᱭᱟᱜ ᱛᱚ ᱩᱱᱤᱭᱟᱜ ᱫᱚ ᱟᱹᱰᱤ ᱞᱩᱛᱩᱨ ᱡᱷᱤᱞᱟᱹᱜ ᱠᱟᱱ ᱛᱟᱭ ᱛᱟᱦᱮᱱᱟ ᱛᱟᱦᱚᱞᱮ ᱪᱤᱠᱟ ᱚᱲᱟᱜ ᱨᱮ ᱞᱮ ᱫᱚᱦᱚ ᱞᱮᱫᱮᱭᱟ ᱟᱨ ᱢᱤᱫ ᱫᱷᱟᱣ ᱫᱚ ᱵᱟᱨ ᱫᱷᱟᱣ ᱡᱟᱹᱱᱤᱡ ᱥᱮᱛᱟ ᱠᱚ ᱜᱮᱨ ᱞᱮᱫᱮᱭᱟ
ᱟᱨ ᱚᱱᱟ ᱠᱷᱚᱡ ᱨᱤᱠᱳᱵᱷᱟᱨ ᱱᱟᱭ ᱨᱟᱱ ᱠᱚᱞᱮ ᱟᱹᱜᱩᱫᱮᱭᱟ ᱴᱷᱤᱠ ᱵᱟᱲᱟᱭᱮᱱᱟᱭ ᱟᱫᱚ ᱤᱧ ᱵᱟ ᱢᱮᱱᱫᱟ ᱦᱟᱹᱨ ᱚᱠᱚᱭ ᱤᱭᱟᱹ ᱵᱟᱲᱟ ᱠᱚᱣᱟ ᱟᱠᱷᱨᱤᱧ ᱠᱟᱭ ᱢᱮᱛᱚ ᱟᱨᱚᱞᱮ ᱟᱹᱠᱷᱨᱤᱧ ᱠᱟᱫᱮᱭᱟ ᱢᱮᱨᱚᱢ ᱫᱚ ᱛᱤᱱᱟᱹᱜ ᱢᱮᱱᱟᱜ ᱠᱚᱛᱟ ᱯᱮᱭᱟ
ᱵᱟ ᱮᱠᱷᱚᱱ ᱫᱚ ᱵᱟᱞᱮ ᱟᱠᱷᱨᱤᱧ ᱮ ᱵᱟᱹᱱᱩᱜ ᱠᱚᱛᱟᱞᱮᱭᱟ ᱵᱟᱞᱮ ᱫᱚᱦᱚ ᱟᱠᱟᱫ ᱠᱚᱣᱟ ᱦᱟᱛᱟᱣ ᱠᱚᱣᱟᱞᱮ ᱦᱟᱸᱜ ᱱᱤᱛ ᱱᱤᱡᱮ ᱛᱚᱞᱮ ᱜᱩᱯᱤ ᱠᱟᱱᱟ ᱛᱚ ᱢᱮᱱᱟᱜ ᱠᱚᱣᱟ ᱟᱛᱳ ᱨᱮᱫᱚ ᱢᱮᱱᱟᱜ ᱠᱚᱣᱟ ᱢᱤᱫᱴᱮᱱ ᱵᱟᱠᱷᱳᱞ ᱨᱮᱱ ᱢᱮᱱᱟᱜ ᱠᱚᱣᱟ ᱢᱮᱨᱚᱢ ᱫᱚᱞᱮ ᱟᱫᱚ ᱱᱤᱡᱮ ᱛᱮᱞᱮ ᱜᱚᱯᱤ ᱠᱟᱱᱟ ᱛᱟᱦᱚᱞᱮ ᱟᱫᱚ ᱢᱮᱨᱚᱢ ᱥᱮ ᱜᱩᱯᱤ ᱪᱟᱞᱟᱜ ᱜᱮ ᱦᱩᱭᱩᱜ ᱠᱟᱱ ᱛᱟᱞᱮᱭᱟ ᱢᱤᱫ ᱡᱚᱲᱟ ᱰᱟᱝᱨᱤ ᱵᱟᱨᱭᱟ ᱢᱮᱱᱟᱜ ᱠᱤᱱᱟᱹ ᱜᱟᱹᱭ ᱢᱤᱫᱴᱮᱱ ᱫᱚᱭ ᱛᱚᱣᱟᱭ ᱫᱟ ᱵᱟᱨᱭᱟ ᱢᱤᱦᱩ ᱢᱮᱱᱟᱜ ᱠᱤᱱᱟ ᱛᱟᱦᱚᱞᱮ ᱥᱮ ᱜᱩᱯᱤ ᱫᱚ ᱡᱚᱛᱚ ᱦᱚᱲ ᱜᱮ ᱪᱟᱞᱟᱜ ᱜᱮ ᱦᱩᱭᱩᱜ ᱠᱟᱱᱟ ᱚᱱᱟ ᱠᱚ ᱞᱟᱹᱜᱤᱫ ᱜᱮ ᱛᱟᱦᱚᱞᱮ ᱚᱱᱟ ᱫᱚ ᱟᱫᱚ ᱱᱤᱭᱟᱹ ᱫᱷᱟᱣ ᱦᱟᱛᱟᱣ ᱞᱮ ᱢᱮᱱᱮᱫ ᱛᱟᱦᱮᱱᱟ ᱟᱫᱚ ᱢᱮᱱ ᱫᱟᱠᱚ ᱦᱟᱯᱟᱹᱭ ᱪᱟᱥ ᱛᱮᱫ ᱯᱟᱨᱚᱢ ᱦᱚᱪᱚᱣᱟᱱ
ᱚᱸ ᱦᱮᱸ ᱡᱚᱠᱷᱚᱱ ᱜᱩᱯᱤ ᱪᱟᱞᱟᱜ ᱦᱩᱭᱩᱜ ᱠᱟᱱᱟ ᱛᱟᱦᱞᱮ ᱢᱮᱨᱚᱢ ᱦᱚᱸ ᱫᱚᱦᱚ ᱠᱟᱭ ᱢᱮ ᱟᱫᱚ ᱢᱮᱨᱚᱢ ᱫᱚ ᱪᱮᱫ ᱢᱮᱨᱚᱢ ᱫᱚ ᱚᱱᱮ ᱚᱱᱟ ᱢᱮᱨᱚᱢ ᱫᱚ ᱢᱤᱫᱴᱟᱝ ᱜᱮ ᱥᱚᱢᱚᱥᱥᱟ ᱢᱟᱱᱮ ᱟᱹᱰᱤ ᱪᱟᱬ ᱠᱚ ᱫᱟᱹᱲ ᱜᱚᱫᱟ ᱛᱚ ᱟᱫᱚ ᱵᱟᱜᱟᱣ ᱟᱠᱚ ᱦᱩᱭᱩᱜᱼᱟ ᱚᱱᱟ ᱵᱟᱲᱜᱮ ᱠᱚᱨᱮ ᱫᱚ ᱫᱟᱜ ᱞᱮᱠᱷᱟᱱ ᱚᱱᱮ ᱚᱱᱟ ᱠᱟᱱᱟ ᱢᱮᱨᱚᱢ ᱤᱭᱟᱹ ᱨᱮᱱᱟᱜ ᱫᱚ ᱡᱷᱟᱢᱮᱞᱟ
ᱢᱮᱨᱚᱢ ᱟᱞᱮ ᱦᱚᱸ ᱢᱤᱫ ᱵᱟᱨᱭᱟ ᱢᱤᱫ ᱵᱟᱨᱭᱟ ᱢᱮᱱᱟᱜ ᱠᱚ ᱛᱟᱞᱮᱭᱟ ᱢᱮᱨᱚᱢ ᱟᱞᱮ ᱢᱟᱱᱮ ᱟᱞᱮ ᱟᱛᱩ ᱨᱮᱱ ᱵᱷᱮᱰᱟ ᱠᱚ ᱟᱹᱰᱤ ᱞᱟᱹᱴᱩ ᱞᱟᱹᱴᱩ ᱵᱷᱮᱰᱟ ᱢᱮᱱᱟᱜ ᱠᱚᱛᱟ ᱠᱚᱣᱟ ᱟᱞᱮ ᱨᱮᱱ ᱠᱚᱛᱚ ᱜᱩᱞᱟᱹ ᱯᱮᱭᱟ ᱯᱩᱱᱭᱟ ᱚᱲᱟᱜ ᱨᱮᱱ ᱟᱹᱰᱤ ᱞᱟᱹᱴᱩ ᱢᱮᱨᱚᱢ ᱵᱮᱥᱤ ᱢᱮᱨᱚᱢ ᱵᱷᱤᱰᱤ ᱜᱮ ᱡᱟᱹᱥᱛᱤ ᱢᱮᱱᱟᱜ ᱠᱚᱣᱟ
ᱵᱷᱤᱰᱤ ᱫᱚ ᱞᱟᱹᱭᱟᱢ ᱠᱟᱱᱟ ᱵᱷᱤᱰᱤ ᱫᱚ ᱵᱟᱝᱠᱚ ᱨᱩᱣᱟᱹᱼᱟ ᱵᱮᱥᱤ ᱩᱱᱠᱩ ᱫᱚ ᱡᱚᱛᱚᱱ ᱵᱟᱝ ᱞᱟᱜᱟᱜᱼᱟ ᱵᱷᱤᱰᱤ ᱫᱚ ᱱᱩᱠᱩ ᱫᱚ ᱤᱭᱟᱹ ᱠᱚᱫᱚ ᱢᱮᱨᱚᱢ ᱠᱚᱫᱚ ᱡᱚᱛᱚᱱ ᱞᱟᱜᱟᱜᱼᱟ ᱦᱩᱭᱩᱜ ᱛᱟᱢᱟ ᱟᱨ ᱱᱩᱠᱩ ᱫᱚ ᱦᱟᱸᱜ ᱚᱱᱮᱠ ᱠᱤᱪᱷᱩ ᱵᱟᱝᱠᱚ ᱥᱳᱡᱡᱳᱭᱟ ᱢᱮᱨᱚᱢ ᱫᱚ ᱵᱷᱤᱰᱤ ᱫᱚ ᱦᱩᱭᱩᱜ ᱠᱟᱱᱟ ᱠᱚ ᱵᱷᱤᱰᱤ ᱟᱨ ᱥᱩᱠᱨᱤ ᱢᱮᱱᱢᱮ ᱩᱱᱠᱩ ᱫᱚ ᱮᱠᱤ ᱡᱤᱭᱟᱹᱞᱤ ᱨᱮᱱ ᱠᱟᱱᱟ ᱠᱤᱱ ᱩᱱᱠᱩ ᱫᱚ ᱤᱱᱟᱹᱜ ᱡᱚᱛᱚᱱ ᱫᱚ ᱵᱟᱝ ᱞᱟᱜᱟᱜᱼᱟ ᱴᱷᱤᱠ ᱜᱮᱭᱟ ᱨᱳᱜᱽ ᱦᱚᱸ ᱩᱱᱠᱩᱣᱟᱜ ᱫᱚ ᱦᱳᱭ ᱫᱚ ᱦᱩᱭᱩᱜᱼᱟ ᱵᱟᱝ ᱫᱚ ᱵᱟᱝ
ᱩᱱᱟᱹᱜ ᱵᱟᱝ ᱩᱱᱟᱹᱜ ᱪᱚ ᱵᱟᱝ ᱦᱳ ᱛᱤᱦᱤᱧ ᱜᱟᱯᱟ ᱵᱟᱝ ᱤᱭᱟᱹ ᱚᱲᱟᱜ ᱨᱮᱧ ᱧᱮᱞᱮᱜ ᱠᱚᱣᱟ ᱯᱟᱣᱨᱟ ᱡᱟᱹᱱᱤᱡ ᱨᱳᱜᱽ ᱠᱟᱜ ᱠᱚᱣᱟ ᱢᱟᱱᱮ ᱢᱤᱫ ᱵᱟᱨᱭᱟᱧ ᱧᱮᱞᱮᱫ ᱠᱚ ᱵᱟᱨ ᱵᱟᱨᱭᱟ ᱯᱟᱭᱨᱟᱧ ᱯᱟᱣᱨᱟᱧ ᱧᱮᱞ ᱠᱮᱜ ᱠᱤᱱᱟᱹ ᱢᱟᱱᱮ ᱥᱟᱵ ᱦᱚᱪᱚᱣᱟᱜ ᱠᱟᱱᱟ ᱠᱤᱱ ᱟᱨ ᱫᱟᱹᱲ ᱠᱚᱥᱮ ᱵᱟᱹᱠᱤᱱ ᱫᱟᱹᱲ ᱫᱟ ᱟᱵᱟᱨ ᱚᱱᱟ ᱯᱩᱨᱟᱹ ᱚᱱᱟ ᱜᱷᱩᱨᱱᱤᱨᱮ ᱡᱷᱚ ᱤᱭᱟᱹ ᱢᱟᱱᱮ ᱪᱮᱫ ᱞᱮᱠᱟ ᱟᱵᱚ ᱵᱚ ᱵᱚᱦᱚᱜ ᱠᱚ ᱢᱟᱱᱮ ᱜᱷᱩᱨ ᱞᱮᱱ ᱛᱟᱢ ᱠᱷᱟᱱ ᱪᱮᱫ ᱞᱮᱠᱟ ᱵᱟᱢ ᱦᱟᱱᱛᱮ ᱱᱟᱛᱮ ᱠᱷᱟᱲᱟᱝ ᱴᱟᱵᱟᱝ ᱮᱢ ᱛᱟᱲᱟᱢᱟ ᱢᱟᱛᱟᱞ ᱦᱚᱲ ᱞᱮᱠᱟ ᱚᱱᱮ ᱚᱱᱠᱟᱜ ᱠᱟᱱᱟ ᱠᱚ ᱟᱨ ᱵᱚᱦᱚᱜ ᱢᱟᱱᱮ ᱩᱱᱠᱩ ᱯᱮᱸᱪᱟ ᱪᱮᱬᱮ ᱞᱮᱠᱟ ᱢᱟᱱᱮ ᱛᱤᱱ ᱥᱚ ᱥᱟᱴ ᱰᱤᱜᱽᱨᱤ ᱠᱚ ᱟᱪᱩᱨᱮᱫ ᱞᱮᱠᱟ ᱚᱱᱮ ᱚᱱᱠᱟ ᱟᱫᱚ ᱤᱧ ᱜᱚᱭ ᱢᱮᱱ ᱫᱟ ᱤᱧ ᱜᱳᱧ ᱛᱤᱦᱤᱧ ᱫᱚ ᱢᱤᱫ ᱴᱟᱝ ᱮ ᱛᱟᱦᱮᱸ ᱠᱟᱱᱟ ᱤᱭᱟᱹ ᱢᱟᱱᱮ ᱞᱟᱹᱴᱩ ᱧᱚᱜ ᱥᱟᱸᱦᱤᱡ ᱟᱫᱚᱧ ᱢᱮᱛᱟᱭ ᱠᱟᱱᱟ ᱛᱟᱦᱞᱮ ᱱᱩᱭ ᱫᱚ ᱟᱭᱩᱵ ᱵᱤᱨ ᱤᱭᱟᱹ ᱵᱮᱵᱚᱥᱛᱷᱟ ᱜᱮᱭᱟ ᱪᱮᱫ ᱟᱫᱚ ᱢᱮᱱ ᱫᱟ ᱵᱟᱵᱟ ᱟᱞᱚᱢ ᱪᱮᱠᱟ ᱫᱚ ᱵᱟᱝ ᱪᱤᱠᱟ ᱢᱮᱱᱛᱮ ᱟᱞᱚᱢ ᱡᱚᱢᱮᱭᱟ ᱱᱩᱭ ᱫᱚ ᱨᱩᱣᱟᱹᱜ ᱤᱭᱟᱹᱜ ᱠᱟᱱᱟᱭ ᱨᱩᱣᱟᱹ ᱦᱮᱡ ᱠᱟᱜ ᱠᱚᱣᱟ ᱡᱟᱹᱱᱤᱡ
ᱨᱳᱜᱽ ᱠᱚᱫᱚ ᱵᱟᱝ ᱯᱮ ᱡᱚᱢ ᱠᱚᱣᱟ ᱥᱮ ᱡᱚᱢ ᱠᱚ ᱜᱮᱭᱟ ᱯᱮ
ᱡᱚᱢ ᱡᱚᱢ ᱦᱮᱸ ᱴᱟᱭᱤᱢ ᱦᱩᱭᱮᱱ ᱛᱟᱞᱟᱝᱟ ᱟᱨᱩᱧ ᱠᱚᱞ ᱟᱢᱟ ᱦᱮᱸ ᱢᱟ ᱟᱨ ᱵᱟᱨ ᱫᱷᱟᱣ ᱜᱟᱱ ᱞᱟᱝ ᱧᱮᱞ ᱞᱮᱜᱮ